ᱡᱚᱦᱟᱨ ᱜᱮ ᱜᱚᱝᱠᱮ ᱟᱸᱡᱚᱢ ᱧᱟᱢᱚᱜ ᱠᱟᱱᱟ?
ᱦᱮᱸ ᱜᱚᱝᱠᱮ ᱟᱸᱡᱚᱢ ᱧᱟᱢᱚᱜ ᱠᱟᱱᱟ ᱡᱚᱦᱟᱨ ᱜᱮ᱾
ᱛᱚᱸᱵᱮ ᱜᱚᱝᱠᱮ ᱦᱚᱸᱜᱼᱚᱭ ᱮᱸ ᱟᱯᱮ ᱥᱮᱜ ᱫᱚ ᱥᱚᱨᱦᱟᱭ ᱠᱚᱫᱚ ᱚᱠᱟ ᱞᱮᱠᱟ ᱯᱚᱨᱚᱵᱽ ᱯᱟᱹᱞᱮ ᱡᱟᱦᱟᱸ ᱛᱤᱱᱟᱹᱜ ᱟᱵᱚᱣᱟᱜ ᱥᱟᱱᱛᱟᱲᱟᱜ ᱯᱚᱨᱚᱵᱽ ᱯᱟᱹᱞᱤ ᱠᱚ ᱢᱮᱱᱟᱜ ᱠᱟᱫᱟ ᱛᱚ ᱚᱱᱟ ᱠᱚ ᱯᱚᱨᱚᱵᱽ ᱯᱟᱹᱞᱤ ᱠᱚᱫᱚ ᱚᱠᱟ ᱞᱮᱠᱟ ᱯᱮ ᱢᱟᱱᱟᱣ ᱜᱮᱭᱟ ᱡᱚᱛᱚ ᱯᱚᱨᱚᱵᱽ ᱯᱟᱹᱞᱤ ᱜᱮᱯᱮ ᱢᱟᱱᱟᱣ ᱜᱮᱭᱟ ᱥᱮ ᱵᱟᱝ? ᱠᱟᱹᱴᱤᱡ ᱟᱢᱟᱜ ᱢᱚᱪᱟᱛᱮ ᱞᱟᱹᱭ ᱟᱸᱡᱚᱢᱟᱹᱧ ᱛᱟᱞᱟᱝ ᱢᱮ᱾
ᱱᱚᱜᱼᱚᱭ ᱮ ᱥᱚᱨᱦᱟᱭ ᱥᱚᱨᱦᱟᱭ ᱫᱚ ᱡᱮ ᱛᱚ ᱟᱹᱰᱤ ᱟᱵᱚ ᱥᱟᱱᱛᱟᱲᱟᱜ ᱫᱚ ᱟᱹᱰᱤ ᱢᱟᱨᱟᱝ ᱜᱮ ᱯᱚᱨᱚᱵᱽ ᱠᱟᱱᱟ ᱪᱤᱫᱟᱜ ᱮᱱ ᱥᱚᱦᱨᱟᱭ ᱦᱳᱭ ᱥᱮ ᱛᱟᱦᱞᱮ ᱱᱚᱣᱟ ᱥᱚᱨᱦᱟᱭ ᱫᱚ ᱟᱸ ᱟᱞᱮ ᱫᱚ ᱯᱮ ᱫᱤᱱᱞᱮ ᱢᱟᱱᱟᱣ ᱜᱮᱭᱟ ᱦᱮᱸᱥᱮ ᱚᱠᱟ ᱚᱠᱟ ᱡᱟᱭᱜᱟ ᱠᱚᱨᱮ ᱫᱚ ᱢᱚᱬᱮ ᱫᱤᱱ ᱦᱚᱸᱠᱚ ᱢᱟᱱᱟᱣ ᱜᱤᱭᱟ᱾ ᱦᱳᱭ ᱥᱮ ᱟᱫᱚ ᱟᱞᱮ ᱥᱮᱜ ᱫᱚ ᱢᱟᱱᱮ ᱩᱱᱟᱹᱜ ᱮ ᱤᱭᱟᱹ ᱠᱟᱛᱮᱜ ᱫᱚ ᱵᱟᱝ ᱡᱮᱢᱚᱱ ᱮᱴᱟᱜ ᱥᱮᱜ ᱫᱚ ᱡᱟᱸᱦᱮᱨ ᱨᱮᱠᱚ ᱵᱚᱸᱜᱟᱭ ᱜᱮᱭᱟ᱾ ᱦᱳᱭᱥᱮ ᱟᱫᱚ ᱟᱞᱮ ᱥᱮᱜ ᱫᱚ ᱚᱱᱟ ᱫᱚ ᱚᱲᱟᱜ ᱨᱮᱜᱮᱞᱮ ᱵᱚᱸᱜᱟᱭ ᱜᱤᱭᱟ᱾ ᱮᱸ ᱦᱳᱭᱥᱮ ᱚᱲᱟᱜ ᱵᱷᱤᱛᱤᱨ ᱨᱮᱜᱮ ᱟᱨ ᱮᱸ ᱥᱚᱨᱦᱟᱭ ᱫᱚ ᱡᱮᱢᱚᱱ ᱟᱞᱮ ᱫᱚ ᱯᱮ ᱫᱤᱱ ᱛᱮᱞᱮ ᱥᱚᱨᱦᱟᱭᱚᱜᱼᱟ ᱡᱮᱢᱚᱱ ᱟᱸ ᱯᱟᱹᱭᱞᱟᱹ ᱫᱤᱱ ᱫᱚ ᱟᱞᱮ ᱫᱚ ᱮᱸ ᱡᱟᱦᱟᱸ ᱰᱟᱹᱝᱨᱤ ᱠᱚ ᱡᱮᱢᱚᱱ ᱞᱮ ᱟᱞᱮ ᱫᱚᱞᱮ ᱡᱟᱸᱜᱟᱱᱱᱟ ᱠᱚᱣᱟ᱾ ᱦᱳᱭ ᱥᱮ ᱧᱤᱫᱟᱹ ᱵᱮᱲᱟ ᱞᱮ ᱳᱲᱳᱝᱚᱜᱼᱟ ᱰᱟᱝᱨᱤ ᱡᱚᱛᱚ ᱢᱟᱱᱮ ᱟ ᱟᱞᱮ ᱟᱛᱳ ᱯᱟᱥᱮ ᱟᱹᱛᱳ ᱪᱟᱞᱟᱣ ᱠᱟᱛᱮᱜ ᱰᱟᱝᱨᱤ ᱢᱟᱱᱮ ᱡᱟᱸᱜᱟᱱᱱᱟ ᱠᱚᱣᱟᱞᱮ ᱥᱮᱨᱮᱧ ᱵᱟᱲᱟᱣ ᱠᱚᱣᱟᱞᱮ᱾ ᱦᱳᱭᱥᱮ ᱟᱱᱮ ᱴᱟᱢᱟᱠ ᱠᱚ ᱟᱛᱮᱜ ᱟᱨ ᱛᱟᱨ ᱫᱚᱥᱟᱨ ᱦᱤᱞᱳ ᱫᱚ ᱫᱚ ᱟᱞᱮ ᱫᱚ ᱟᱫᱚᱞᱮ ᱮᱸ ᱵᱤᱥᱨᱟᱢ ᱞᱮ ᱮᱢᱟ ᱠᱚᱣᱟ ᱦᱳᱭᱥᱮ᱾
ᱟᱪᱪᱷᱟ ᱜᱚᱝᱠᱮ ᱛᱚᱵᱮ ᱦᱚᱸᱜᱼᱚᱭ ᱛᱚᱵᱮ ᱜᱚᱝᱠᱮ ᱟᱯᱮ ᱯᱮ ᱫᱤᱱ ᱯᱮ ᱥᱚᱨᱦᱟᱭᱚᱜᱼᱟ ᱟᱞᱮ ᱥᱮᱜ ᱫᱚ ᱢᱚᱬᱮ ᱫᱤᱱ ᱞᱮ ᱥᱚᱨᱦᱟᱭᱚᱜ ᱛᱮᱸᱦᱱᱟ᱾ ᱟᱨ ᱮ-ᱮᱴᱟᱜ ᱮᱴᱟᱜ ᱨᱚᱠᱚᱢ ᱚᱱᱟ ᱢᱚᱬᱮ ᱫᱤᱱ ᱜᱮ ᱮᱴᱟᱜ ᱮᱴᱟᱜ ᱨᱚᱠᱚᱢ ᱞᱮ ᱞᱟᱹᱭ ᱜᱮᱭᱟ ᱟᱫᱚ ᱜᱚᱝᱠᱮ ᱟᱯ ᱯᱮᱥᱮᱜ ᱫᱚ ᱦᱚᱸᱜᱼᱚᱭ ᱡᱟᱦᱟᱸ ᱯᱮ ᱫᱤᱱ ᱯᱮ ᱥᱮᱨ ᱥᱚᱨᱦᱟᱭᱚᱜᱼᱟ ᱚᱱᱟ ᱫᱚ ᱠᱟᱹᱴᱤᱡ ᱮᱸ ᱮᱴᱟᱜ ᱨᱚᱠᱚᱢ ᱵᱟᱝ ᱵᱩᱡᱩᱜ ᱠᱟᱱᱟ? ᱟᱵᱚ ᱥᱟᱱᱛᱟᱲᱟᱜ ᱢᱟ ᱮᱸ ᱢᱚᱸᱬᱮ ᱫᱤᱱ ᱥᱚᱨᱦᱟᱭ ᱠᱟᱱ ᱛᱚ ᱢᱚᱸᱬᱮ ᱥᱤᱧ ᱢᱚᱸᱬᱮ ᱧᱤᱫᱟᱹ ᱨᱚᱢᱡᱷᱚᱢ ᱛᱚᱵᱮ ᱜᱚᱝᱠᱮ ᱟᱯᱮᱭᱟᱜ ᱫᱚ ᱦᱚᱸᱜᱼᱚᱭ ᱫᱟᱠᱟᱭ ᱦᱤᱞᱳᱜ ᱥᱮ ᱩᱢ ᱦᱤᱞᱳᱜ ᱡᱟᱞᱮ ᱦᱤᱞᱳᱜ ᱠᱷᱩᱱᱴᱟᱹᱣ ᱦᱤᱞᱳᱜ ᱥᱮ ᱡᱟᱦᱟᱸ ᱫᱚ ᱵᱟᱥᱠᱮ ᱡᱟᱦᱟᱸ ᱫᱚ ᱢᱩᱪᱟᱹᱜ ᱵᱟᱥᱠᱮ ᱚᱱᱟ ᱠᱚᱫᱚ ᱚᱠᱟ ᱞᱮᱠᱟ ᱯᱮ ᱢᱟᱱᱟᱣ ᱛᱮᱦᱮᱱᱟ ᱠᱟᱹᱴᱤᱡ ᱜᱚᱢᱠᱮ ᱞᱮᱭ ᱟᱡᱚᱢᱤᱧ ᱛᱟᱞᱟᱝ ᱢᱮ? ᱡᱟᱦᱟᱸᱫᱚ ᱤᱧ ᱞᱟᱹᱭᱫᱟ ᱦᱚᱜᱼᱚᱭ ᱟᱹᱵᱩᱣᱟᱜ ᱡᱟᱦᱟᱸ ᱮᱸ ᱩᱢ ᱦᱤᱞᱳᱜ ᱚᱱᱟᱫᱚ ᱩᱢ ᱦᱤᱞᱳᱜ ᱫᱚ ᱚᱠᱟ ᱫᱤᱱ ᱯᱮ ᱞᱟᱹᱭ ᱜᱮᱭᱟ ᱟᱯᱮ ᱫᱚ?
ᱦᱳᱭ ᱟᱫᱚ ᱜᱚᱝᱠᱮ ᱡᱟᱦᱟᱸ ᱵᱤᱱ ᱞᱟᱹᱭᱮᱫᱟ ᱟᱯᱮ ᱥᱮᱜ ᱢᱟᱱᱮ ᱢᱚ ᱫᱤᱱ ᱢᱚᱸᱬᱮ ᱥᱤᱧ ᱢᱚᱸᱬᱮ ᱥᱤᱧ ᱢᱚᱸᱬᱮ ᱧᱤᱫᱟᱹ ᱦᱳᱭᱳᱜ ᱜᱮᱭᱟ ᱟᱫᱚ ᱦᱚᱭᱛᱳ ᱟᱵᱚ ᱦᱟᱯᱲᱟᱢ ᱠᱚᱫᱚ ᱢᱤᱜ ᱨᱚᱠᱚᱢ ᱜᱮ ᱱᱤᱭᱚᱢ ᱠᱚ ᱵᱮᱱᱟᱣ ᱟᱹᱜᱩ ᱞᱮᱜ ᱛᱟᱦᱮᱸᱜ ᱦᱳᱭᱥᱮ, ᱟᱫᱚ ᱯᱚᱨᱮ ᱛᱮ ᱟᱵᱚ ᱱᱤᱭᱚᱢ ᱠᱚᱫᱚ ᱟᱵᱚ ᱠᱚᱜᱮ ᱵᱚᱱ ᱵᱷᱮᱜᱟᱨ ᱫᱟ ᱦᱳᱭᱥᱮ ᱟᱫᱚ ᱦᱳᱭᱳᱜ ᱠᱟᱱᱟ ᱡᱮᱢᱚᱱ ᱟᱞᱮᱫᱚ ᱯᱮ ᱫᱤᱱ ᱚᱱᱟ ᱯᱮ ᱫᱤᱱ ᱫᱚ ᱡᱮᱢᱚᱱᱧ ᱞᱟᱹᱭ ᱠᱮᱫᱟ ᱯᱮᱞᱮ ᱫᱤᱱ ᱫᱚ ᱟᱞᱮ ᱫᱚᱞᱮ ᱡᱟᱜᱟᱱᱱᱟ ᱠᱚᱣᱟ ᱾ ᱰᱟᱝᱨᱤ ᱠᱚ ᱜᱟᱹᱭ ᱠᱚ ᱥᱮᱨᱮᱧ ᱵᱟᱲᱟ ᱟᱠᱚᱣᱟᱞᱮ ᱴᱟᱢᱟᱠ ᱠᱚ ᱨᱮᱜᱽᱲᱟ ᱠᱚ ᱛᱮ ᱛᱩᱢᱫᱟᱜ ᱠᱚ ᱟᱛᱮ ᱦᱳᱭ ᱥᱮ ᱡᱷᱟᱜᱟᱱᱱᱟ ᱠᱚᱣᱟᱞᱮ ᱥᱮᱹᱨᱮᱧ ᱟᱠᱚᱣᱟᱞᱮ ᱛᱟᱨ ᱫᱚᱥᱟᱨ ᱦᱤᱞᱳᱜ ᱫᱚ ᱟᱫᱚᱞᱮ ᱤᱭᱟᱹ ᱠᱚᱣᱟ ᱢᱟᱱᱮ ᱵᱤᱥᱨᱟᱢ ᱞᱮ ᱮᱢᱟ ᱠᱚᱣᱟ ᱦᱳᱭ ᱥᱮ᱾ ᱛᱟᱨ ᱛᱟᱨᱯᱚᱨᱮᱜ ᱫᱤᱱ ᱡᱟᱦᱟᱸ ᱛᱤᱛᱤᱭᱚ ᱫᱤᱱ ᱚᱱᱟ ᱦᱤᱞᱳᱜ ᱫᱚ ᱛᱟᱦᱟᱞᱮ ᱥᱮᱛᱟᱜ ᱠᱷᱚᱱ ᱢᱟᱱᱮ ᱩᱯᱟᱹᱥ ᱞᱮ ᱛᱟᱦᱮᱱᱟ ᱯᱩᱡᱟᱹᱭᱟᱞᱮ ᱱᱟᱣᱟ ᱴᱩ ᱴᱩᱠᱩᱡ ᱨᱮ ᱫᱟᱠᱟ ᱠᱚᱞᱮ ᱤᱥᱤᱱᱟ ᱦᱳᱭ ᱥᱮ ᱟᱫᱚᱞᱮ ᱯᱩᱡᱟᱹ ᱵᱟᱲᱟᱭᱟ᱾ ᱦᱳᱭ ᱟᱫᱚ ᱛᱟᱦᱚᱞᱮ ᱚᱱᱟ ᱠᱚ ᱡᱚᱢᱟᱞᱮ ᱛᱟᱨᱯᱚᱨ ᱢᱟᱱᱮ ᱡᱟᱦᱟᱸ ᱰᱟᱝᱨᱟ ᱠᱚ ᱟᱨᱠᱤ ᱰᱟᱝᱨᱟ ᱠᱚᱣᱟᱜ ᱫᱚ ᱢᱟᱱᱮᱞᱮ ᱥᱟᱡᱟᱣ ᱠᱚᱣᱟ ᱠᱟᱹᱡ ᱦᱳᱭᱥᱮ᱾ ᱥᱟᱡᱟᱣ ᱠᱚᱣᱟᱞᱮ ᱱᱚᱝᱠᱟ ᱞᱮ ᱥᱟᱡᱟᱣ ᱠᱚᱣᱟ ᱢᱟᱱᱮ ᱜᱚᱴᱟ ᱦᱚᱲᱢᱚ ᱞᱮ ᱥᱟᱡᱟᱣ ᱠᱚᱣᱟ ᱦᱳᱭᱥᱮ ᱟᱨ ᱛᱟᱨᱯᱚᱨ ᱜᱟᱫᱚ ᱠᱷᱩ
ᱟᱪᱪᱷᱟ ᱜᱚᱝᱠᱮ ᱤᱧᱟᱹᱜ ᱢᱤᱫᱴᱮᱱ ᱠᱩᱠᱞᱤ ᱛᱮᱦᱮᱸ ᱠᱟᱱᱟ ᱱᱚᱸᱰᱮ ᱤᱧᱟᱹᱜ ᱢᱤᱫᱴᱮᱱ ᱠᱩᱠᱞᱤ ᱛᱮᱦᱮᱸ ᱠᱟᱱᱟ ᱜᱚᱝᱠᱮ ᱛᱚᱵᱮ ᱦᱚᱜᱼᱚᱭ ᱟᱯᱮ ᱫᱚ ᱜᱚᱴ ᱥᱤᱢ ᱥᱮ ᱡᱟᱦᱟᱸ ᱫᱚ ᱟᱵᱚᱣᱟᱜ ᱜᱚᱴ ᱴᱟᱺᱰᱤᱨ ᱨᱮ ᱮ ᱜᱚᱴ ᱥᱤᱢ ᱠᱚ ᱵᱚᱸᱜᱟ ᱠᱚ ᱦᱩᱭᱩᱜ ᱛᱟᱦᱮᱸᱱᱟ ᱡᱟᱦᱟᱸ ᱫᱚ ᱟᱛᱩᱨ ᱨᱮ ᱱᱟᱭᱠᱮ ᱠᱮ ᱦᱟᱲᱟᱢᱮ ᱵᱚᱸᱜᱟ ᱠᱚ ᱛᱟᱦᱮᱱᱟ ᱾ ᱩᱢ ᱦᱤᱞᱳᱜ ᱥᱮ ᱚᱠᱟ ᱥᱮᱫ ᱫᱚ ᱫᱟᱠᱟᱭ ᱦᱤᱞᱳᱜ ᱠᱚ ᱵᱚᱸᱜᱟᱭ ᱛᱟᱦᱮᱱ ᱜᱮᱭᱟ ᱛᱚ ᱱᱚᱜᱼᱚᱭ ᱟᱯᱮ ᱫᱚ ᱜᱚᱴ ᱥᱤᱢ ᱠᱚᱫᱚᱯᱮ ᱮ ᱵᱚᱸᱜᱟ ᱠᱚ ᱛᱟᱦᱮᱱ ᱜᱮᱭᱟ ᱥᱮ ᱵᱟᱝ? ᱥᱮ ᱜᱚᱴ ᱥᱤᱢ ᱡᱤᱞ ᱥᱳᱲᱮ ᱠᱚᱫᱚᱯᱮ ᱡᱚᱢ ᱛᱟᱦᱮᱱ ᱜᱮᱭᱟ ᱥᱮ ᱵᱟᱝ ᱟᱯᱮ ᱫᱚ ᱥᱚᱨᱦᱚᱟᱭ ᱮᱛᱚᱦᱚᱵ ᱨᱮ ᱡᱟᱦᱟᱸ ᱫᱚ ᱟᱹᱛᱳ ᱢᱚᱬᱮ ᱦᱚᱲ ᱢᱮᱥᱟ ᱠᱟᱛᱮᱫ ᱥᱮ ᱟᱹᱛᱩ ᱥᱳᱞᱳ ᱟᱱᱟ ᱢᱮᱥᱟ ᱠᱟᱛᱮᱫ ᱡᱟᱦᱟᱸ ᱫᱚ ᱜᱚᱴ ᱴᱟᱱᱤᱨᱮ ᱜᱚᱴ ᱯᱩᱡᱟᱹ ᱦᱩᱭᱩᱜ ᱫᱚ ᱡᱟᱦᱟᱸ ᱫᱚ ᱜᱚᱴ ᱥᱤᱢ ᱵᱚᱱ ᱞᱟᱹᱭᱟ ᱦᱳᱭᱥᱮ, ᱜᱚᱴ ᱥᱤᱢ ᱡᱚᱢ ᱚᱱᱟ ᱫᱚᱯᱮ ᱡᱚᱢ ᱛᱟᱦᱮᱱ ᱜᱮᱭᱟ ᱥᱮ ᱵᱟᱝ ᱜᱚᱝᱠᱮ?
ᱟᱫᱚ ᱜᱚᱝᱠᱮ ᱱᱚᱜ ᱚᱭ ᱡᱮᱢᱚᱱ ᱯᱳᱭᱞᱳ ᱞᱤᱧ ᱞᱟᱹᱭ ᱠᱮᱫᱟ ᱦᱚᱭᱛᱚ ᱢᱟᱱᱮ ᱟᱵᱚᱨᱮᱱ ᱡᱟᱦᱟᱸ ᱦᱟᱯᱲᱟᱢ ᱠᱚ ᱩᱱ ᱫᱚ ᱱᱤᱭᱚᱢ ᱫᱚ ᱢᱤᱫ ᱨᱚᱠᱚᱢ ᱜᱮᱠᱚ ᱚᱞ ᱞᱟᱜᱼᱟ ᱥᱮ ᱱᱤᱭᱚᱢ ᱫᱚ ᱢᱤᱫ ᱨᱚᱠᱚᱢ ᱜᱮᱠᱚ ᱛᱚᱞ ᱞᱟᱜᱼᱟ ᱠᱤᱱᱛᱩ ᱟᱵᱚ ᱢᱟᱹᱱᱢᱤ ᱜᱮ ᱱᱚᱣᱟ ᱱᱤᱭᱚᱢ ᱠᱚᱫᱚ ᱵᱚᱱ ᱵᱷᱮᱜᱟᱨ ᱤᱫᱤ ᱠᱟᱫᱟ ᱦᱳᱭᱥ ᱟᱫᱚ ᱛᱟᱦᱚᱞᱮ ᱱᱚᱣᱟ ᱠᱚᱫᱚ ᱟᱞᱮ ᱫᱚ ᱚᱱᱠᱟ ᱫᱚ ᱵᱟᱝ ᱦᱩᱭᱩᱜ ᱛᱟᱞᱮ ᱜᱮᱭᱟ ᱾ ᱟᱞᱮ ᱫᱚ ᱢᱟᱱᱮ ᱟᱞᱮ ᱫᱚ ᱯᱮ ᱫᱤᱱ ᱜᱮ ᱦᱩᱭᱩᱜ ᱛᱟᱞᱮᱭᱟ, ᱟᱨ ᱚᱱᱠᱟ ᱢᱟᱱᱮ ᱡᱟᱦᱮᱨ ᱨᱮᱫᱚ ᱚᱱᱠᱟ ᱩᱱ ᱫᱚ ᱚᱱᱟ ᱥᱚᱢᱚᱭ ᱫᱚ ᱯᱩᱡᱟᱹ ᱫᱚ ᱵᱟᱝ ᱦᱩᱭᱩᱜ ᱜᱮᱭᱟ, ᱡᱩᱫᱤ ᱱᱟᱭᱠᱮ ᱜᱮ ᱡᱩᱫᱤ ᱪᱟᱞᱟᱜ ᱠᱟᱱᱟᱭ ᱟᱡ ᱢᱚᱛᱚ ᱜᱮ ᱪᱟᱞᱟᱜ ᱟᱭ ᱟᱡ ᱱᱟᱭᱠᱮ ᱪᱟᱞᱟᱜ ᱩᱱᱤ ᱥᱟᱶᱛᱮ ᱛᱮ ᱪᱟᱞᱟᱜᱼᱟ ᱾ ᱦᱳᱭ ᱥᱮ ᱡᱟᱦᱟᱸᱭ ᱠᱚ ᱟᱛᱩ ᱨᱮᱱ ᱡᱟᱦᱟᱸᱭ ᱠᱚ ᱚᱱᱠᱟ ᱠᱚᱞᱮ ᱛᱚᱞ ᱢᱟᱱᱮ ᱫᱚᱦᱚ ᱢᱟᱱᱮ ᱡᱟᱦᱟᱸᱭ ᱠᱚᱞᱮ ᱫᱚᱦᱚ ᱠᱟᱜ ᱠᱚᱣᱟ᱾ ᱦᱳᱭᱥᱮ ᱚᱱᱠᱟᱱ ᱦᱚᱲ ᱠᱚᱜᱮ ᱠᱚ ᱪᱟᱞᱟᱜᱼᱟ ᱟᱨ ᱢᱤᱫ ᱵᱟᱨ ᱦᱟᱲᱟᱢ ᱠᱚᱠᱚ ᱪᱟᱞᱟᱜᱼᱟ ᱡᱟᱦᱟᱸᱭ ᱫᱚ ᱠᱟᱹᱡ ᱠᱚ ᱯᱩᱡᱟᱹ ᱵᱟᱲᱟᱭᱟ᱾ ᱦᱳᱭ ᱟᱨ ᱚᱱᱠᱟ ᱡᱟᱦᱟᱸ ᱵᱤᱱ ᱞᱟᱹᱭ ᱠᱮᱫᱟ ᱡᱮ ᱢᱟᱱᱮ ᱥᱤᱢ ᱠᱚ ᱚᱸᱰᱮ ᱵᱚᱸᱜᱟ ᱦᱩᱭᱩᱜ ᱚᱱᱠᱟ ᱠᱚᱫᱚ ᱵᱟᱝ ᱦᱩᱭ ᱵᱟᱲᱟ ᱟᱠᱟᱱᱟ ᱥᱮ ᱵᱟᱹᱞᱤᱧ ᱧᱮᱞ ᱟᱠᱟᱟᱜ-ᱟ ᱾ ᱦᱳᱭᱥᱮ ᱟᱫᱚ ᱟᱹᱞᱤᱧ ᱫᱚ ᱱᱚᱣᱟ ᱜᱮᱞᱤᱧ ᱵᱟᱲᱟᱭᱟ ᱾ ᱡᱮ ᱚᱱᱟ ᱡᱚᱠᱷᱚᱱ ᱠᱚ ᱠᱷᱩᱱᱴᱟᱹᱣᱟ ᱟᱫᱚᱮ ᱠᱷᱩᱱᱴᱟᱹᱣ ᱥᱟᱶ ᱟᱹᱰᱤ ᱜᱮ ᱢᱚᱸᱡᱽ ᱠᱷᱩᱱᱴᱟᱹᱣ ᱦᱩᱭᱩᱜ ᱜᱮᱛᱟᱞᱮᱭᱟ ᱟᱞᱮ ᱦᱚᱸ ᱦᱳᱭᱥᱮ ᱟᱫᱚ ᱦᱭᱛᱳ ᱟᱵᱚ ᱫᱚ ᱠᱟᱹᱡ ᱫᱚᱵᱚᱱ ᱵᱷᱮᱜ ᱢᱟᱱᱮ ᱱᱤᱭᱚᱢ ᱠᱚ ᱠᱟᱹᱡ ᱵᱷᱮᱜᱟᱨ ᱜᱮᱛᱟ ᱵᱚᱱᱟ ᱾
ᱟᱪᱪᱷᱟ ᱜᱚᱝᱠᱮ ᱛᱚᱵᱮ ᱦᱚᱸᱜᱼᱚᱭ ᱱᱤᱭᱚᱢ ᱠᱚᱣᱟᱜ ᱵᱷᱮᱜᱟᱨ ᱵᱟᱝ ᱵᱷᱮᱜᱟᱨ ᱜᱮ, ᱛᱚᱵᱮ ᱜᱚᱝᱠᱮ ᱦᱚᱸᱜᱼᱚᱭ ᱟᱢᱫᱚᱢ ᱞᱟᱹᱭ ᱠᱮᱜ ᱡᱮ ᱚᱲᱟᱜ ᱠᱚᱨᱮ, ᱮ ᱤᱭᱟᱹ ᱵᱚᱸᱜᱟ ᱵᱩᱨᱩ ᱦᱩᱭᱩᱜ ᱜᱮᱭᱟ ᱟᱞᱮ ᱥᱮᱫ ᱫᱚ ᱜᱚᱝᱠᱮ ᱧᱮᱞᱚᱜᱼᱟ ᱡᱟᱹᱥᱛᱤ ᱠᱟᱭᱛᱮ, ᱟᱞᱮ ᱫᱟᱠᱟᱭ ᱦᱤᱞᱳᱜ ᱥᱮᱫ ᱫᱟᱠᱟᱭ ᱦᱤᱞᱳᱜ ᱫᱚ ᱟᱞᱮ ᱫᱚ ᱚᱲᱟᱜ ᱠᱚᱨᱮᱱ ᱵᱚᱸᱜᱟ ᱵᱩᱨᱩ ᱜᱮᱞᱮ ᱵᱚᱸᱜᱟᱠᱚᱣᱟ ᱾ᱟᱨ ᱡᱟᱦᱟᱸ ᱛᱤᱱᱟᱹᱜ ᱚᱲᱟᱜ ᱨᱮᱱ ᱦᱟᱯᱲᱟᱢ ᱠᱚ ᱢᱮᱱᱟᱜ ᱟᱠᱟᱫ ᱠᱚᱣᱟ, ᱩᱱᱠᱩ ᱞᱮ ᱧᱩᱢ ᱛᱤᱭᱳᱜ ᱠᱚᱣᱟ ᱦᱟᱺᱰᱤ ᱠᱚᱞᱮ ᱪᱚᱰᱚᱨ ᱛᱟᱦᱮᱱᱟ ᱟᱨ ᱡᱟᱦᱟᱸ ᱫᱚ ᱵᱚᱸᱜᱟ ᱵᱩᱨᱩ ᱧᱩᱛᱩᱢ ᱛᱮ ᱥᱤᱢ ᱥᱮ ᱚᱠᱚᱭ ᱫᱚ ᱢᱮᱨᱚᱢ ᱥᱮ ᱥᱩᱠᱨᱤ ᱚᱠᱚᱭ ᱚᱠᱟ ᱞᱮᱠᱟ ᱠᱚ ᱵᱚᱸᱜᱟ ᱵᱩᱨᱩᱜᱼᱟ ᱚᱲᱟᱜ ᱨᱮ ᱮᱱ ᱦᱤᱞᱳᱜ ᱫᱟᱠᱟᱭ ᱦᱤᱞᱳᱜ ᱫᱚ ᱚᱱᱠᱟ ᱟᱯᱚᱱ ᱟᱯᱚᱱ ᱠᱚ ᱵᱚᱸᱜᱟ ᱵᱩᱨᱩᱜ ᱜᱮᱭᱟ ᱟᱨ ᱡᱟᱦᱟᱸ ᱛᱤᱱᱟᱹᱜ ᱯᱮᱲᱟ ᱱᱮᱶᱛᱟ ᱡᱟᱦᱟᱸ ᱫᱚ ᱮ ᱚᱲᱟᱜ ᱨᱮᱱ ᱡᱟᱦᱟᱸ ᱛᱤᱱᱟᱹᱜ ᱡᱟᱟᱢᱟᱭ ᱠᱟᱛᱮᱫ ᱵᱤᱫᱟᱹᱭ ᱦᱩᱭ ᱟᱠᱟᱱ ᱾ ᱩᱱᱠᱩ ᱜᱮᱞᱮ ᱱᱮᱣᱛᱟ ᱠᱚᱣᱟ ᱮᱱᱦᱤᱞᱳᱜ ᱫᱚ ᱩᱱᱠᱩ ᱠᱚᱣᱟᱜ ᱚᱱᱟ ᱡᱟᱦᱟᱸ ᱟᱹᱜᱩᱣᱟᱜ ᱡᱟᱦᱟᱸ ᱛᱤᱱᱟᱹᱜ ᱛᱟᱵᱮᱱ ᱜᱩᱲ ᱛᱟᱵᱮᱱ ᱠᱚ ᱥᱮ ᱠᱷᱟᱡᱲᱤ ᱠᱚ ᱚᱱᱟ ᱠᱚᱞᱮ ᱟᱞᱮ ᱫᱚᱞᱮ ᱮᱢ ᱛᱟᱦᱮᱱᱟ ᱵᱚᱸᱜᱟ ᱵᱩᱨᱩᱭ ᱛᱟᱦᱮᱱ ᱜᱮᱭᱟᱞᱮ ᱾ ᱛᱚᱵᱮ ᱜᱚᱝᱠᱮ ᱦᱚᱜᱼᱚᱭ ᱟᱯ ᱥᱮᱫ ᱫᱚ ᱮ ᱡᱟᱦᱟᱸ ᱛᱤᱱᱟᱹᱜ ᱯᱮᱲᱟ ᱠᱚ ᱦᱤᱡᱩᱜᱼᱟ, ᱩᱱᱠᱩ ᱫᱚ ᱟᱯᱮ ᱫᱚ ᱩᱱᱠᱩ ᱦᱟᱛᱚᱢ ᱛᱟᱠᱚ ᱥᱮ ᱢᱤᱥᱨᱟ ᱧ ᱛᱟᱠᱚ ᱩᱱᱠᱩ ᱠᱚᱫᱚ ᱟᱯᱮᱭᱟᱜ ᱡᱟᱦᱟᱸ ᱜᱩᱲ ᱟᱨ ᱛᱟ ᱯᱮᱱ ᱥᱮ ᱠᱷᱤᱡᱲᱤ ᱚᱱᱟ ᱠᱚᱫᱚ ᱠᱚ ᱟᱹᱜᱩ ᱛᱚᱨᱟᱭ ᱜᱮᱭᱟ ᱥᱮ ᱵᱟᱝ ᱚᱲᱟᱜ ᱨᱮᱱ ᱦᱟᱯᱲᱟᱢ ᱠᱚ ᱞᱟᱹᱜᱤᱫ ᱥᱮ ᱵᱚᱸᱜᱟ ᱵᱩᱨᱩ ᱠᱚ ᱞᱟᱹᱜᱤᱫ?
ᱦᱮᱸ ᱟᱫᱚ ᱚᱱᱠᱟᱛ ᱦᱩᱭᱩᱜ ᱜᱮᱭᱟ ᱵᱟᱝ ᱫᱚ ᱵᱟᱝ ᱾ ᱟᱨ ᱱᱮᱣᱛᱟ ᱦᱚᱸᱞᱮ ᱱᱮᱣᱛᱟ ᱠᱚᱜ ᱜᱮᱭᱟ ᱦᱳᱭᱥᱮ ᱾ ᱠᱤᱱᱛᱩ ᱟᱫᱚ ᱢᱟᱱᱮ ᱪᱮᱫᱠᱟᱞᱤᱧ ᱢᱮᱛᱟᱵᱮᱱᱟ ᱡᱮ ᱩᱱᱟᱹᱜ ᱜᱩᱨᱩ ᱜᱚᱛᱚᱢ ᱫᱚ ᱵᱟᱝ ᱾ ᱡᱮᱢᱚᱱ ᱯᱮᱲᱟ ᱡᱮᱢᱚᱱ ᱠᱚ ᱦᱤᱡᱩᱜᱼᱟ ᱩᱱᱠᱩ ᱚᱱᱟ ᱱᱤᱭᱟᱹᱜ ᱜᱮ ᱟᱨ ᱟᱨ ᱡᱟᱦᱟᱸ ᱵᱤᱱ ᱞᱟᱹᱭᱮᱫᱟ ᱡᱟᱦᱟᱸ ᱱᱤᱡᱮᱨᱤᱡ ᱠᱩᱲᱤ ᱜᱤᱫᱽᱨᱟᱹ ᱥᱮ ᱟᱞᱮ ᱱᱩᱠᱩ ᱡᱟᱶᱟᱭ ᱠᱚ ᱩᱱᱠᱩ ᱫᱚ ᱟᱞᱮᱫᱚ ᱮ ᱤᱭᱟᱹ ᱟᱢᱵᱟᱵᱚᱛᱤ ᱨᱮᱜᱮ ᱵᱮᱥᱤ ᱱᱮᱣᱛᱟ ᱠᱟᱛᱮᱫ ᱞᱮ ᱡᱚᱢ ᱦᱚᱪᱚ ᱠᱚᱜ ᱜᱮᱭᱟ ᱦᱳᱭ ᱥᱮ ᱾ ᱦᱩ ᱢᱟᱹᱭ ᱢᱟᱹᱭ ᱛᱟᱨᱯᱚᱨ ᱢᱟᱹᱭ ᱡᱟᱶᱟᱭ ᱩᱱᱠᱩ ᱫᱚ ᱢᱟᱱᱮ ᱚᱱᱟ-ᱟ ᱢᱟᱱᱮ ᱟᱵᱟᱵᱩᱛᱤ ᱵᱷᱩᱛᱤ ᱨᱮᱞᱮ ᱱᱮᱣᱛᱟ ᱠᱚᱜᱮᱭᱟ ᱡᱟᱦᱟᱸ ᱠᱚ ᱞᱟᱹᱭ ᱫᱟ ᱟᱵᱟᱵᱚᱛᱤᱨᱮ ᱠᱟᱱᱴᱷᱟᱲ ᱡᱚᱢ ᱩᱱ ᱜᱮᱞᱮ ᱱᱮᱣᱛᱟ ᱠᱚᱣᱟ ᱢᱟᱱᱮ ᱢᱟᱹᱭ ᱢᱟᱹᱭ ᱡᱟᱶᱟᱭ ᱦᱳᱭ ᱥᱮ ᱚᱱᱠᱟᱱ ᱠᱚ ᱡᱷᱚᱛᱚ ᱡᱟᱶᱟᱭ ᱛᱟᱠᱚᱞᱮ ᱱᱮᱣᱛᱟ ᱠᱚ ᱜᱮᱭᱟ ᱾ ᱚᱱᱟ ᱤᱛ ᱨᱮᱜᱮ ᱟᱵᱟᱵᱚᱛᱤ ᱨᱮ ᱾
ᱟᱢᱵᱟᱵᱩᱛᱤ ᱨᱮ ᱠᱷᱟᱱᱴᱷᱟᱲ ᱡᱚᱢ ᱥᱮ ᱩᱞ ᱡᱚᱢ ᱠᱚᱯᱮ ᱱᱮᱣᱛᱟ ᱫᱚᱯᱮ ᱱᱮᱣᱛᱟ ᱠᱚᱣᱟ ᱛᱚᱵᱮ ᱜᱚᱝᱠᱮ ᱱᱚᱜᱚᱭ ᱥᱚᱨᱦᱟᱭ ᱨᱮ ᱥᱮ ᱵᱟᱦᱟ ᱨᱮᱫᱚ ᱯᱮ ᱱᱮᱣᱛᱟ ᱠᱚ ᱛᱟᱦᱮᱱ ᱜᱮᱭᱟ ᱥᱮ ᱵᱟᱝ ᱟᱞᱮ ᱥᱮᱫ ᱡᱟᱹᱥᱛᱤ ᱠᱟᱭᱛᱮ ᱧᱮᱞᱚᱜ-ᱟ᱾ ᱥᱚᱨᱦᱟᱭ ᱮᱢ ᱞᱟᱹᱭ ᱥᱮ ᱵᱟᱦᱟ ᱮᱢ ᱞᱟᱹᱭ ᱦᱳᱭ ᱥᱮ? ᱚᱱᱟ ᱫᱚ ᱟᱞᱮ ᱫᱚ ᱚᱱᱠᱟᱜᱮ ᱥᱚᱨᱦᱟᱭ ᱨᱮᱦᱚᱸ ᱩᱢᱩᱜ ᱦᱤᱞᱳᱜ ᱫᱟᱠᱟ ᱦᱤᱞᱳᱜ ᱦᱮᱸ ᱚᱱᱠᱟᱜᱮ ᱥᱟᱹᱨᱫᱤ ᱦᱤᱞᱳᱜ ᱡᱟᱞᱮ ᱦᱤᱞᱳᱜ ᱥᱮ ᱵᱟᱥᱠᱮ ᱡᱟᱦᱟᱸ ᱫᱚ ᱢᱩᱪᱟᱹᱫ ᱠᱚ ᱞᱟᱹᱭᱟ ᱚᱱᱠᱟᱜᱮ ᱵᱟᱦᱟ ᱠᱚᱨᱮ ᱦᱚᱸ ᱟᱞᱮ ᱫᱚ ᱞᱮ ᱞᱟᱹᱭ ᱠᱮᱭᱟ ᱡᱮ ᱢᱚᱬᱮ ᱥᱤᱧ ᱢᱚᱬᱮ ᱧᱤᱫᱟᱹ ᱵᱟᱦᱟ ᱨᱮᱦᱚᱸ ᱠᱟᱹᱴᱤᱡ ᱚᱱᱠᱟ ᱜᱮᱞᱮ ᱞᱟᱹᱭ ᱜᱮᱭᱟ ᱟᱯᱮ ᱥᱮᱫ ᱫᱚ ᱛᱚᱵᱮ ᱡᱟᱦᱟᱸ ᱫᱚ ᱥᱚᱨᱦᱟᱭ ᱨᱮ ᱯᱮᱭᱟ ᱛᱚᱵᱮ ᱟᱯᱮᱫᱚ ᱡᱟᱦᱟᱸ ᱱᱚᱜ-ᱚᱭ ᱵᱟᱦᱟ ᱾ ᱵᱟᱦᱟ ᱨᱮᱫᱚ ᱜᱚᱢᱠᱮ ᱛᱚᱵᱮ, ᱚᱠᱟ ᱞᱮᱠᱟ ᱯᱮ ᱵᱟᱦᱟᱜ ᱛᱟᱦᱮᱱᱟ ᱟᱯᱮ ᱫᱚ? ᱠᱟᱹᱴᱤᱡ ᱞᱟᱹᱭ ᱟᱸᱡᱚᱢᱤᱧ ᱛᱟᱞᱟᱝ ᱢᱮ
ᱟᱫᱚ ᱵᱟᱦᱟ ᱵᱚᱸᱜᱟ ᱫᱚ, ᱟᱫᱚ ᱪᱮᱫ ᱞᱮᱠᱟ ᱜᱚᱢᱠᱮ ᱞᱤᱧ ᱢᱮᱛᱟ ᱵᱤᱱᱟ ᱡᱮ ᱵᱟᱦᱟ ᱵᱚᱸᱜᱟ ᱫᱚ, ᱡᱮᱢᱚᱱ ᱟᱵᱚ ᱫᱚ ᱮᱸ ᱯᱮ ᱫᱤᱱ ᱵᱚᱱ ᱵᱟᱦᱟ ᱜᱮᱭᱟ, ᱦᱳᱭᱥᱮ᱾ ᱯᱮ ᱫᱤᱱ ᱵᱟᱦᱟ ᱵᱚᱞᱛᱮ ᱪᱮᱫ ᱞᱮᱠᱟ ᱯᱳᱭᱞᱳ ᱦᱤᱞᱳᱜ ᱫᱚᱞᱮ ᱩᱢᱚᱜ ᱜᱮᱭᱟ᱾ ᱦᱳᱭᱥᱮ, ᱛᱟᱨᱯᱚᱨ ᱫᱚᱥᱟᱨ ᱦᱤᱞᱳᱜ ᱫᱚ ᱟᱞᱮ ᱫᱚᱞᱮ ᱥᱟᱹᱨᱫᱤ ᱜᱮᱭᱟ ᱟᱨ ᱛᱮᱥᱟᱨ ᱦᱤᱞᱳᱜ ᱫᱚ ᱟᱞᱮ ᱫᱚ ᱟᱞᱮ ᱫᱚᱞᱮ ᱡᱟᱞᱮ ᱜᱮᱭᱟ, ᱦᱮᱸᱥᱮ᱾ ᱡᱟᱸᱦᱟ ᱟᱞᱮ ᱫᱚ ᱵᱟᱥᱠᱮ ᱵᱟᱦᱟ ᱵᱟᱥᱠᱮ ᱢᱟᱦᱟ ᱵᱮᱥᱤ ᱞᱮ ᱞᱟᱹᱭ ᱜᱮᱭᱟ᱾ ᱦᱳᱭ ᱥᱮ᱾
ᱟᱪᱪᱷᱟ, ᱜᱚᱝᱠᱮ᱾ ᱦᱚᱸᱜᱼᱚᱭ ᱡᱟᱦᱟᱸ ᱟᱞᱮᱥᱮᱫ ᱫᱚ ᱠᱟᱹᱴᱤᱡ ᱵᱷᱤᱱᱟᱹᱚᱜᱼᱟ ᱜᱚᱢᱠᱮ᱾ ᱞᱟᱹᱭ ᱟᱢ ᱟᱸᱡᱚᱢ ᱟᱢ ᱠᱟᱹᱱᱟᱹᱧ, ᱮᱸ ᱜᱚᱢᱠᱮ ᱯᱳᱭᱞᱳ ᱫᱤᱱ ᱫᱚ ᱟᱞᱮ ᱫᱚ ᱮᱜ ᱩᱢ ᱦᱤᱞᱳᱜ ᱞᱮ ᱞᱟᱹᱭᱼᱟ, ᱮᱱᱦᱤᱞᱳᱜ ᱫᱚ ᱟᱞᱮ ᱫᱚ ᱚᱠᱚᱭ ᱦᱚᱸ ᱵᱟᱠᱚ ᱯᱩᱡᱟᱹ ᱯᱟᱥᱟᱭ ᱛᱟᱞᱮᱭᱟ᱾ ᱱᱚᱛᱮ ᱚᱱᱠᱟ ᱚᱠᱚᱭ ᱦᱚᱸ ᱮᱸ ᱡᱟᱹᱦᱮᱨ ᱛᱷᱟᱱ ᱠᱚᱫᱚ ᱵᱟᱠᱚ ᱪᱟᱞᱟᱜ ᱜᱮᱭᱟ᱾ ᱡᱮ ᱦᱤᱞᱳᱜ ᱫᱟᱠᱟ ᱦᱤᱞᱳᱜ ᱮᱱᱦᱤᱞᱳᱜ ᱫᱚ, ᱮᱱᱦᱤᱞᱳᱜ ᱟᱞᱮ ᱫᱚ ᱡᱟᱦᱮᱨ ᱛᱷᱟᱱ ᱨᱮᱞᱮ ᱯᱩᱡᱟᱹ ᱮᱢᱞᱮ ᱪᱟᱞᱟᱜ ᱜᱮᱭᱟ ᱦᱳᱭᱥᱮ ᱡᱟᱦᱮᱨ ᱛᱷᱟᱱ ᱨᱮ ᱯᱩᱡᱟᱹ ᱠᱚᱞᱮ ᱮᱢᱟ᱾ ᱯᱩᱡᱟᱹ ᱠᱚ ᱮᱢ ᱥᱟᱶᱛᱮ ᱡᱟᱦᱟᱸ ᱫᱚ ᱱᱟᱭᱠᱮ ᱦᱟᱲᱟᱢ ᱯᱩᱡᱟᱹ ᱠᱚ ᱡᱟᱦᱟᱸᱛᱤᱱᱟᱹᱜ ᱠᱚᱲᱟ ᱦᱚᱯᱚᱱ ᱠᱩᱲᱤ ᱦᱚᱯᱚᱱ ᱠᱚ ᱦᱮᱞᱟᱼᱟ ᱥᱳᱲᱮ ᱡᱚᱢ᱾ ᱟᱫᱚ ᱡᱟᱦᱟᱸᱭ ᱫᱚ ᱱᱟᱭᱠᱮ ᱠᱟᱱᱟᱭ ᱩᱱᱤ ᱮᱱᱮᱡ ᱮᱱᱮᱡ ᱛᱮ ᱚᱱᱮ ᱚᱱᱛᱮ ᱛᱩᱢᱫᱟᱜ ᱴᱟᱢᱟᱠ ᱟᱛᱮᱫ ᱥᱟᱰᱮ ᱥᱟᱰᱮ ᱛᱮ ᱥᱮ ᱮᱱᱮᱡ ᱥᱮᱨᱮᱧ ᱛᱮᱜᱮᱞᱮ ᱟᱹᱜᱩᱭᱮᱭᱟ ᱟᱹᱛᱩ ᱛᱮᱞᱮ ᱟᱹᱜᱩᱭᱮᱭᱟ ᱟᱹᱜᱩᱛᱮ ᱯᱨᱚᱛᱛᱮᱠᱴᱤ ᱚᱲᱟᱜ ᱦᱚᱲ ᱠᱟᱴᱟ ᱠᱚᱠᱚ ᱟᱹᱵᱩᱠ ᱮ ᱛᱟᱦᱮᱱᱟ ᱟᱵᱩᱜ ᱠᱟᱛᱮᱜ ᱡᱟᱦᱟᱸ ᱫᱚ ᱟᱹᱵᱩᱜ ᱠᱟᱛᱮᱫ ᱥᱩᱱᱩᱢ ᱠᱚᱠᱚ ᱚᱡᱚᱜ ᱮᱭᱟ ᱠᱟᱴᱟ ᱨᱮ᱾ ᱠᱚ ᱟᱹᱜᱩ ᱮᱭᱟ᱾ ᱛᱟᱯᱚᱨᱮ ᱚᱱᱟ ᱯᱩᱨᱟᱹᱣ ᱠᱟᱱ ᱥᱮ ᱡᱚᱦᱚᱨ ᱡᱚᱦᱟᱨ ᱠᱟᱛᱮᱫ ᱜᱮ ᱟᱠᱚᱣᱟᱜ ᱜᱚᱪᱷᱟ ᱨᱮ ᱱᱚᱜᱼᱚᱭ ᱠᱩᱲᱤ ᱦᱚᱯᱚᱱ ᱚᱱᱟ ᱤᱭᱟᱹ ᱮᱢᱟᱣ ᱠᱚᱣᱟ ᱵᱟᱦᱟᱭ ᱮᱢᱟ ᱠᱚ ᱛᱟᱦᱮᱱᱟ᱾ ᱦᱚᱸᱜᱼᱚᱭ ᱦᱚᱸᱝ ᱠᱟᱱᱟᱜ ᱧᱮᱞᱼᱮᱱ ᱡᱤᱱᱤᱥ ᱠᱚᱫᱚ ᱟᱯᱮ ᱥᱮᱫ ᱫᱚ ᱦᱩᱭᱛᱳ ᱦᱩᱭᱩᱜ ᱜᱮᱭᱟ, ᱥᱮ ᱵᱟᱝ᱾
ᱦᱳᱭ ᱱᱚᱣᱟ ᱠᱚᱫᱚ ᱦᱩᱭᱩᱜ ᱜᱮᱭᱟ᱾ ᱡᱟᱦᱟᱸᱫᱚ ᱠᱤᱱᱛᱩ ᱯᱳᱭᱞᱳ ᱨᱮᱜᱮ ᱡᱟᱦᱟᱸ ᱠᱟᱛᱷᱟ ᱞᱤᱧ ᱞᱟᱹᱭ ᱠᱮᱫᱟ, ᱡᱮ ᱦᱳᱭᱛᱚ ᱟᱵᱚ ᱡᱷᱚᱛᱚ ᱥᱟᱱᱛᱟᱲ ᱵᱚᱱ ᱦᱩᱭ ᱫᱟᱲᱮᱭᱟᱜᱼᱟ, ᱠᱤᱱᱛᱩ ᱟᱵᱚ ᱡᱷᱚᱛᱚ ᱥᱮᱱᱟᱜ ᱢᱟᱱᱮ ᱟᱹᱨᱤᱪᱟᱹᱞᱤ ᱥᱮ ᱞᱟᱹᱭ ᱞᱟᱠᱪᱟᱨ, ᱢᱟᱱᱮ ᱟᱹᱰᱤ ᱜᱮ ᱵᱷᱮᱜᱟᱨ ᱜᱮᱛᱟ ᱵᱚᱱᱟ, ᱦᱳᱭ ᱥᱮ ᱱᱤᱭᱚᱢ ᱠᱟᱱᱩᱱ ᱠᱚ ᱟᱹᱰᱤ ᱜᱮ ᱵᱷᱮᱜᱟᱨ ᱜᱮᱛᱟ ᱵᱚᱱᱟ᱾ ᱪᱮᱫᱟᱜ ᱥᱮ ᱟᱞᱮ ᱡᱮᱢᱚᱱ ᱱᱚᱣᱟ ᱩᱢ ᱦᱤᱞᱳᱜ ᱫᱚ ᱠᱳᱱᱳ ᱨᱚᱠᱚᱢ ᱵᱟᱯᱮ ᱵᱚᱸᱜᱟ ᱭᱮᱫ ᱜᱮᱭᱟ᱾ ᱟᱞᱮ ᱫᱚ ᱠᱤᱱᱛᱩ ᱚᱱᱟ ᱩᱢ ᱦᱤᱞᱳᱜ ᱫᱚ, ᱡᱮᱦᱮᱛᱩ ᱟᱞᱮ ᱫᱚ ᱵᱤᱞᱟᱹᱛ ᱫᱤᱥᱚᱢ ᱦᱚᱲ ᱠᱟᱱᱟᱞᱮ ᱚᱱᱠᱟ ᱢᱟᱱᱮ ᱥᱟᱨᱡᱚᱢ ᱥᱟᱠᱟᱢ ᱠᱚ ᱥᱮ ᱥᱟᱨᱡᱚᱢ ᱫᱟᱨᱮ ᱠᱚᱫᱚ ᱵᱟᱹᱱᱩᱜ ᱛᱟᱞᱮᱭᱟ᱾ ᱦᱳᱭᱥᱮ ᱛᱟᱦᱚᱞᱮ ᱟᱞᱮ ᱵᱤᱨ ᱥᱮᱫ ᱞᱮ ᱪᱟᱞᱟᱜᱼᱟ, ᱵᱤᱨ ᱥᱮᱫ ᱠᱷᱚᱱ ᱥᱟᱨᱡᱚᱢ ᱫᱟᱨᱮ ᱥᱟᱨᱡᱚᱢ, ᱥᱟᱨᱡᱚᱢ ᱯᱚᱦᱟ ᱠᱚᱞᱮ ᱟᱹᱜᱩᱭ ᱜᱮᱭᱟ ᱟᱨ ᱚᱱᱟ ᱠᱚ ᱵᱤᱫ ᱠᱟᱛᱮᱫ, ᱚᱱᱟᱛᱮ ᱡᱟᱦᱟᱸ ᱵᱚᱸᱜᱟ ᱵᱩᱨᱩᱣᱟᱜ ᱡᱟᱦᱟᱸ ᱥᱚᱨᱚᱢ ᱡᱟᱢ ᱠᱚ ᱚᱱᱟ ᱠᱚᱞᱮ ᱵᱮᱱᱟᱣ ᱜᱮᱭᱟ᱾ ᱦᱳᱭᱥᱮ ᱟᱨ ᱡᱟᱦᱮᱨ ᱠᱚᱫᱚᱞᱮ ᱥᱟᱯᱷᱟᱭ ᱜᱮᱭᱟ ᱥᱟᱯᱷᱟ ᱠᱟᱛᱮ ᱚᱱᱟ ᱪᱷᱟᱢᱰᱟ ᱞᱮ ᱛᱚᱞ ᱜᱮᱭᱟ ᱡᱟᱦᱮᱨ ᱨᱮ ᱡᱟᱦᱟᱱᱟᱜ ᱪᱷᱟᱢᱰᱟ ᱞᱮ ᱛᱚᱞᱟ ᱚᱱᱟ ᱦᱤᱞᱳᱜ ᱛᱟᱨᱯᱚᱨ ᱡᱚᱛᱚ ᱠᱤᱪᱷᱩ ᱠᱤᱪᱷᱩ ᱵᱮᱥ ᱵᱟᱲᱟ ᱠᱟᱛᱮᱫ ᱛᱟᱨᱯᱚᱨ ᱟᱹᱭᱩᱵ ᱵᱮᱲᱟ ᱟᱨᱚ ᱵᱚᱸᱜᱟ ᱠᱚᱞᱮ ᱮᱸ ᱢᱟᱱᱮ ᱮ ᱵᱚᱸᱜᱟ ᱟᱠᱚ ᱜᱮᱭᱟ ᱟᱹᱭᱩᱵ ᱵᱮᱲᱟ᱾ ᱟᱨ ᱛᱟᱦᱞᱮ ᱩᱱᱠᱩ ᱵᱚᱸᱜᱟ ᱠᱚᱞᱮ ᱦᱚᱦᱚ ᱟᱠᱚᱣᱟ ᱵᱚᱸᱜᱟ ᱠᱚ ᱦᱤᱡᱩᱜᱼᱟ᱾ ᱛᱟᱨᱯᱚᱨ ᱟᱫᱞᱮ ᱠᱩᱞᱤ ᱠᱚᱣᱟ ᱡᱮ ᱦᱮᱸ ᱛᱟᱦᱞᱮ ᱮᱸ ᱱᱚᱣᱟ ᱪᱮ ᱮᱸ ᱠᱟᱹᱢᱤ ᱦᱚᱨᱟ ᱠᱚ ᱡᱚᱛᱚ ᱠᱤᱪᱷᱩ ᱴᱷᱤᱠ ᱜᱮᱭᱟ ᱥᱮ ᱵᱟᱝ ᱡᱮ ᱟᱞᱮ ᱡᱟᱦᱟᱸ ᱡᱟᱦᱟᱸ ᱠᱚᱞᱮ ᱥᱟᱯᱲᱟᱣ ᱟᱠᱟᱫᱟ ᱱᱚᱣᱟ ᱠᱚ ᱴᱷᱤᱠ ᱜᱮ ᱛᱟᱞᱮᱭᱟ ᱥᱮ ᱵᱟᱝ ᱦᱳᱭ ᱥᱮ᱾ ᱛᱟᱦᱚᱞᱮ ᱵᱚᱸᱜᱟ ᱵᱩᱨᱩ ᱠᱚᱦᱚᱸ ᱱᱚᱣᱟ ᱠᱚ ᱠᱚ ᱧᱮᱞ ᱵᱟᱲᱟᱭ ᱛᱟᱞᱮᱭᱟ ᱡᱮ ᱚᱠᱟ ᱠᱚ ᱵᱷᱩᱞ ᱦᱮᱱᱟᱜ ᱛᱟᱞᱮᱭᱟ ᱥᱮ ᱴᱷᱤᱠ ᱦᱮᱱᱟᱜ ᱛᱟᱞᱮᱭᱟ ᱦᱳᱭ ᱥᱮ ᱡᱟᱦᱟᱸ ᱠᱚ ᱵᱷᱩᱞ ᱦᱮᱱᱟᱜ ᱛᱟᱞᱮᱭᱟ ᱚᱱᱟ ᱠᱚ᱾ ᱠᱚ ᱞᱤᱭ ᱵᱩᱡᱷᱟᱹᱣ ᱟᱞᱮᱭᱟ ᱡᱮ ᱱᱚᱱᱱᱟ ᱠᱚᱫᱚ ᱱᱚᱝᱠᱟ ᱦᱩᱭᱩᱜᱼᱟ ᱥᱮ ᱚᱝᱠᱟ ᱦᱩᱭᱩᱜᱼᱟ᱾ ᱟᱫᱚ ᱟᱞᱮ ᱦᱚᱸᱞᱮ ᱞᱟᱹᱭᱟ ᱡᱮ ᱦᱮᱸ ᱛᱟᱦᱚᱞᱮ ᱱᱚᱣᱟ ᱠᱚᱫᱚ ᱵᱷᱩᱞ ᱟᱠᱟᱱᱟ ᱥᱮ ᱪᱮᱫ, ᱛᱟᱦᱚᱞᱮ ᱦᱮᱸ ᱛᱟᱦᱚᱞᱮ ᱱᱚᱣᱟ ᱠᱚᱫᱚᱞᱮ ᱵᱟᱜᱟᱣ ᱮᱫᱟ ᱦᱳᱭ ᱥᱮ᱾ ᱟᱫᱚ ᱚᱱᱟ ᱠᱚᱞᱮ ᱵᱟᱜᱟᱣ ᱜᱮᱭᱟ ᱩᱢ ᱦᱤᱞᱳᱜ ᱫᱚ ᱛᱟᱨᱯᱚᱨᱮ ᱫᱚᱥᱟᱨ ᱦᱤᱞᱳᱜ ᱫᱚ ᱦᱩᱭᱩᱜ ᱠᱟᱱᱟ ᱟᱰᱮ ᱡᱟᱦᱟᱸ ᱥᱟᱹᱨᱫᱤ ᱠᱟᱱᱟᱞᱮ᱾ ᱥᱟᱹᱨᱫᱤ ᱦᱤᱞᱳᱜ ᱫᱚ ᱜᱚᱝᱠᱮ ᱛᱟᱦᱚᱞᱮ ᱫᱚ ᱥᱮᱛᱟᱜ ᱵᱮᱲᱟ ᱜᱮ ᱟᱫᱚ ᱱᱟᱭ ᱠᱮᱫᱚ ᱮᱱᱮᱡ ᱮᱱᱮᱡ ᱛᱮᱜᱮᱞᱮ ᱤᱫᱤᱭ ᱭᱟ ᱡᱟᱦᱮᱨ ᱡᱟᱦᱮᱨ ᱨᱮ ᱯᱩᱡᱟᱹ ᱠᱚ ᱦᱩᱭᱩᱜ ᱜᱮᱭᱟ ᱦᱳᱭᱥᱮ᱾ ᱟᱫᱚ ᱟᱞᱮᱫᱚ ᱵᱟᱦᱟ ᱨᱮᱫᱚ ᱚᱱᱠᱟ ᱫᱚ ᱟ ᱟᱹᱛᱩ ᱢᱚᱬᱮ ᱦᱚᱲ ᱠᱷᱚᱱ ᱫᱚ ᱡᱮ ᱯᱟᱴᱷᱟ ᱥᱮ ᱪᱮᱫ ᱚᱱᱟ ᱠᱚᱫᱚ ᱟᱞᱮ ᱫᱚ ᱢᱮᱨᱚᱢ ᱠᱚᱫᱚ ᱵᱟᱝ ᱞᱟᱜᱟᱜ ᱜᱮᱛᱟ ᱞᱮᱭᱟ᱾ ᱚᱲᱟᱜ ᱚᱲᱟᱜ ᱠᱷᱚᱱ ᱜᱮ ᱡᱚᱛᱚ ᱦᱚᱲ ᱥᱤᱱ ᱠᱚ ᱤᱫᱤ ᱤᱫᱤ ᱠᱚᱣᱟ ᱟᱨ ᱡᱟᱦᱟᱸᱭ ᱠᱚ ᱢᱟᱱᱮ ᱡᱟᱦᱟᱸᱭ ᱠᱚ ᱨᱚᱲ ᱵᱟᱲᱟ ᱠᱟᱫᱟ ᱩᱱᱠᱩ ᱜᱮ ᱢᱮᱨᱚᱢ ᱥᱮ ᱥᱤᱢ ᱠᱚ ᱤᱫᱤ ᱠᱚᱜᱮ ᱜᱮᱭᱟ᱾ ᱦᱳᱭ ᱟᱨ ᱢᱟᱱᱮ ᱚᱸᱰᱮ ᱜᱮ ᱥᱳᱲᱮ ᱵᱟᱲᱟ ᱦᱩᱭᱩᱜ ᱜᱮᱭᱟ ᱟᱨ ᱡᱟᱦᱟᱸ ᱥᱚᱲᱮ ᱠᱚ ᱦᱩᱭᱩᱜᱼᱟ ᱚᱱᱟ ᱠᱚᱫᱚ ᱚᱱᱟ ᱠᱚᱫᱚ ᱢᱟᱱᱮ ᱡᱟᱦᱟᱸ ᱛᱤᱨᱞᱟᱹ ᱳᱱᱠᱳ ᱠᱚ ᱡᱟᱦᱟᱸᱭ ᱠᱩᱲᱤ ᱦᱚᱯᱚᱱ ᱠᱚᱫᱚ ᱚᱱᱟ ᱠᱚᱫᱚ ᱩᱱᱠᱩ ᱫᱚ ᱡᱚᱢ ᱵᱟᱝ ᱜᱟᱱᱚᱜ ᱛᱟᱠᱚᱣᱟ ᱞᱮᱴᱚ ᱠᱚ ᱥᱚᱲᱮ ᱠᱚ᱾ ᱦᱳᱭ ᱥᱮ ᱚᱱᱟ ᱫᱚ ᱠᱷᱟᱹᱞᱤ ᱠᱚᱲᱟ ᱦᱚᱯᱚᱱ ᱜᱮᱠᱚ ᱢᱟᱱᱮ ᱞᱮ ᱡᱚᱢ ᱜᱮᱭᱟ ᱦᱳᱭᱥᱮ᱾ ᱟᱨ ᱟᱨ ᱚᱱᱟ ᱡᱚᱠᱷᱚᱱ ᱡᱟᱦᱟᱸ ᱵᱤᱱ ᱞᱟᱹᱭ ᱠᱮᱫᱟ ᱫᱟᱨᱟᱢ ᱠᱟᱛᱷᱟ ᱡᱚᱠᱷᱚᱱ ᱚᱱᱟ ᱫᱚ ᱦᱳᱭᱳᱜ ᱠᱟᱱᱟ ᱟᱞᱮ ᱫᱚ ᱱᱚᱣᱟ ᱵᱮᱲᱟ ᱰᱩᱵᱩᱡ ᱰᱩᱵᱩᱡ ᱚᱠᱛᱚ ᱜᱮ᱾ ᱟᱞᱮ ᱡᱟᱦᱟᱸᱭ ᱠᱷᱚᱱ ᱫᱚ ᱩᱱᱤ ᱢᱟᱺᱡᱷᱤ ᱦᱟᱲᱟᱢ ᱥᱮ ᱱᱟᱭᱠᱮ ᱦᱟᱲᱟᱢ ᱞᱮ ᱟᱹᱜᱩᱭ ᱭᱟ᱾ ᱦᱳᱭ ᱥᱮ ᱱᱟᱭᱠᱮ ᱦᱟᱲᱟᱢ ᱞᱮ ᱟᱹᱜᱩᱭᱼᱟ ᱚᱲᱟᱜ ᱛᱮ᱾ ᱟᱨ ᱜᱚᱴᱟ ᱟᱛᱳ ᱞᱮ ᱟᱥᱮᱱᱭᱟ ᱟᱨ ᱜᱚᱴᱟ ᱢᱟᱱᱮ ᱡᱷᱚᱛᱚ ᱟᱛᱳ ᱟᱥᱚᱞ ᱢᱟᱱᱮ ᱜᱚᱴᱟ᱾ ᱟᱛᱳ ᱟᱥᱮᱱ ᱠᱟᱛᱮ ᱡᱟᱦᱟᱸ ᱚᱲᱟᱜ ᱚᱲᱟᱜ ᱫᱟᱜ ᱠᱚᱠᱚ ᱩᱰᱩᱝ ᱠᱟᱜᱼᱟ ᱨᱟᱥᱛᱟ ᱠᱩᱞᱦᱤ ᱫᱷᱟᱨᱮ ᱨᱮ ᱦᱩᱭ ᱥᱮ ᱠᱩᱞᱤ ᱫᱷᱟᱨᱮ ᱨᱮ ᱫᱟᱜ ᱠᱚ ᱥᱩᱱᱩᱢ ᱠᱚ ᱟᱛᱮᱫ ᱠᱚ ᱛᱤᱸᱜᱩ ᱠᱚᱜᱼᱟ ᱚᱱᱟ ᱥᱩᱱᱩᱢ ᱠᱚ ᱡᱟᱝᱟᱸ ᱠᱚᱨᱮ᱾ ᱠᱚ ᱟᱵᱩᱜ ᱠᱚ ᱟᱵᱩᱜ ᱠᱚᱣᱟ ᱠᱚ ᱥᱩᱱᱩᱢ ᱟᱛᱮ ᱟᱨ ᱚᱱᱟ ᱡᱟᱦᱟᱸ ᱥᱟᱨᱡᱚᱢ ᱵᱟᱦᱟ ᱢᱟᱛ ᱠᱚᱢ ᱵᱟᱦᱟ ᱱᱚᱣᱚ ᱱᱚᱣᱟ ᱠᱚ ᱠᱚᱜᱮ ᱟᱫᱚ ᱨᱮ ᱠᱚ ᱮᱢ ᱪᱟᱞ ᱟᱠᱚᱣᱟ ᱟᱨ ᱚᱱᱟ ᱥᱟᱶᱛᱮᱜᱮ ᱚᱱᱟ ᱵᱚᱸᱜᱟ ᱠᱚᱦᱚᱸ ᱡᱟᱸᱜᱟ ᱠᱚ ᱟᱵᱩᱠ ᱛᱟᱠᱚᱣᱟ ᱟᱨ ᱵᱚᱦᱚᱜ ᱠᱚᱨᱮ ᱦᱚᱸ ᱫᱟᱜ ᱠᱚ ᱫᱩᱞ ᱟᱠᱚᱣᱟ᱾ ᱦᱳᱭᱥᱮ ᱟᱫᱚ ᱚᱱᱠᱟᱛᱮ ᱜᱮ ᱟᱫᱚ ᱞᱮ ᱟᱹᱜᱩ ᱠᱚᱛᱮ ᱟᱫᱚ ᱡᱚᱠᱷᱚᱱ ᱡᱷᱚᱛᱚ ᱛᱳ ᱟᱥᱮᱱ ᱠᱩᱲᱟᱹᱜᱼᱟ ᱛᱟᱨᱯᱚᱨ ᱫᱚ ᱱᱟᱭᱠᱮ ᱚᱲᱟᱜ ᱞᱮ ᱵᱚᱞᱚᱱᱟ ᱦᱳᱭ ᱥᱮ᱾ ᱟᱫᱚ ᱵᱚᱸᱜᱟ ᱠᱚ ᱥᱤᱢᱟᱹᱱ ᱯᱚᱨᱮ ᱥᱤᱢᱟᱹᱱ ᱯᱚᱨᱮ ᱟᱞᱮ ᱫᱚ ᱱᱚᱣᱟ ᱤᱭᱟᱹᱭ ᱜᱮᱭᱟᱞᱮ ᱢᱟᱱᱮ᱾ ᱞᱟᱝᱬᱮ ᱠᱚᱨᱮ ᱮᱱᱮᱡ ᱜᱮᱭᱟ ᱦᱳᱭᱥᱮ ᱟᱨ ᱛᱟᱦᱞᱮ ᱟᱯᱮ ᱫᱚ ᱱᱚᱣᱟ ᱞᱟᱝᱬᱮ ᱠᱚᱫᱚ ᱯᱮ ᱮᱱᱮᱡ ᱜᱮᱭᱟ ᱥᱮ ᱵᱟᱝ ᱟᱨ ᱡᱟᱦᱟᱸ ᱟᱞᱮ ᱡᱚᱠᱷᱚᱱ ᱵᱚᱸᱜᱟ ᱡᱚᱠᱷᱚᱱ ᱟᱹᱣᱨᱤ ᱠᱩᱲᱟᱹᱜᱼᱟ ᱡᱟᱦᱟᱸ ᱨᱮ ᱚᱱᱟ ᱥᱚᱢᱚᱭ ᱫᱚ ᱠᱳᱱᱳ ᱨᱚᱠᱚᱢ ᱦᱮᱸ ᱚᱲᱟᱜ ᱨᱮ ᱢᱟᱭᱟᱝ ᱡᱚᱨᱚ ᱦᱚᱸ ᱵᱟᱝ ᱜᱟᱱᱚᱜᱼᱟ ᱥᱮ, ᱡᱟᱦᱟᱱᱟᱜ ᱤᱥᱤᱱ ᱠᱚᱦᱚᱸ ᱵᱟᱝ ᱜᱟᱱᱚᱜᱼᱟ ᱥᱮᱸᱜᱮᱞ